ᱦᱮᱸ ᱜᱚᱝᱠᱮ ᱟᱸᱡᱚᱢᱚᱜ ᱠᱟᱱᱟ?
ᱦᱳᱭ ᱦᱳᱭ ᱟᱸᱡᱚᱢᱚᱜ ᱠᱟᱱᱟ ᱜᱚᱝᱠᱮ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ, ᱟᱸᱠᱷᱟᱡ ᱱᱟᱯᱟᱭ ᱵᱟᱲᱟ ᱜᱮᱛᱚ?
ᱦᱳᱭ ᱦᱳᱭ ᱱᱟᱯᱟᱭ ᱵᱟᱲᱟ ᱜᱮ, ᱟᱫᱚ ᱜᱚᱝᱠᱮ ᱢᱮᱱ ᱫᱟ ᱞᱤᱧ ᱚᱱᱠᱟ ᱞᱮᱠᱟ ᱨᱚᱲ ᱠᱚ ᱴᱷᱤᱠ ᱜᱮ ᱟᱸᱡᱚᱢᱚᱜ ᱠᱟᱱ ᱛᱟᱹᱞᱤᱧᱼᱟ ᱛᱚ?
ᱦᱮᱸ ᱴᱷᱤᱠ ᱜᱮ ᱟᱸᱡᱚᱢᱚᱜ ᱠᱟᱱᱟ ᱟᱨ ᱟᱹᱞᱤᱧᱟᱜ ᱫᱚ?
ᱦᱮᱸ ᱦᱮᱸ ᱟ! ᱵᱤᱱᱟᱜ ᱦᱚᱸ ᱴᱷᱤᱠ ᱜᱮ ᱟᱸᱡᱚᱢᱚᱜ ᱠᱟᱱᱟ᱾
ᱟᱪᱪᱷᱟ᱾ ᱟᱨ ᱪᱮᱫ ᱠᱚ ᱞᱟᱹᱭᱟ ᱥᱮᱛᱟᱜ ᱵᱮᱲᱟ ᱨᱮᱱᱟᱜ ᱪᱟ ᱱᱟᱥᱛᱟ ᱠᱚᱫᱚ ᱦᱳᱭ ᱵᱟᱲᱟᱭᱮᱱᱟ ᱥᱮ ᱟᱹᱣᱨᱤ?
ᱟᱹᱣᱨᱤ ᱜᱚᱝᱠᱮ ᱟᱹᱣᱨᱤ ᱦᱩᱭᱩᱜ᱾ ᱟᱠᱟᱼᱟᱭ ᱱᱤᱛ ᱦᱟ. ᱵᱤᱡ ᱛᱮ, ᱱᱤᱛ ᱦᱟᱹᱵᱤᱡ ᱛᱮ ᱦᱚᱭ ᱛᱚ ᱫᱟᱹᱛᱟᱹᱱᱤ ᱦᱩᱛᱩᱢ ᱵᱟᱲᱟ ᱦᱩᱭ ᱟᱠᱟᱱᱟ ᱱᱷᱟᱸᱜ, ᱱᱟᱥᱛᱟ ᱠᱚᱫᱚ ᱟᱹᱣᱨᱤ ᱦᱩᱭᱩᱜᱼᱟ? ᱟᱫᱚ ᱟᱢ ᱜᱮ ᱛᱟᱦᱮᱞᱮ ᱱᱟᱥᱛᱟ ᱠᱚᱢ ᱱᱟᱥᱛᱟ ᱵᱟᱲᱟ ᱭᱮᱱᱟ ᱥᱮ ᱵᱟᱝ?
ᱦᱮᱸ ᱱᱟᱥᱛᱟ ᱠᱚᱫᱚ ᱦᱳᱭ ᱵᱟᱲᱟᱭᱮᱱᱟ ᱦᱮᱸ ᱠᱷᱟᱡ ᱱᱟᱥᱛᱟ ᱠᱟᱛᱮᱫ ᱜᱮ ᱠᱟᱹᱴᱤᱡ ᱵᱟᱹᱭᱦᱟᱹᱲ ᱥᱮᱫ ᱤᱧ ᱪᱟᱞᱟᱣ ᱞᱮᱱᱟ᱾
ᱩᱸ
ᱟᱫᱚ ᱫᱟᱜ ᱡᱟᱹᱲᱤᱭᱮᱜᱼᱟᱭ ᱛᱚ ᱟᱫᱚ ᱠᱟᱹᱴᱤᱡ ᱠᱷᱮᱛ ᱠᱚ ᱧᱮᱧᱮᱞ ᱤᱧ ᱪᱟᱞᱟᱣ ᱞᱮᱱᱟ, ᱛᱟᱦᱚᱞᱮ ᱟᱯᱮ ᱥᱮᱫ ᱫᱚ ᱫᱟᱜ ᱡᱟᱹᱲᱤ ᱚᱠᱟ ᱞᱮᱠᱟ?
ᱦᱳᱭ ᱫᱟᱜ ᱡᱟᱹᱲᱤ ᱠᱚᱢᱟ ᱦᱩᱭᱩᱜ ᱠᱟᱱ ᱜᱮ᱾
ᱚᱱᱠᱟ ᱞᱮᱠᱟ ᱫᱤᱱᱟᱹᱢ ᱫᱤᱱ ᱜᱮ ᱦᱟᱸᱜ ᱫᱟᱜ ᱡᱟᱹᱲᱤ ᱫᱚ ᱦᱩᱭᱩᱜ ᱠᱟᱱᱟ, ᱟᱫᱚ ᱚᱱ ᱚᱱᱮ ᱫᱚᱢᱮ ᱫᱚᱢᱮ ᱫᱟᱜ ᱮᱫᱟᱭ ᱫᱤᱱᱟᱹᱢ ᱫᱤᱱ ᱜᱮ ᱟᱨ ᱪᱮᱫ ᱢᱮᱱᱼᱟᱸ, ᱠᱟᱹᱴᱤᱡ ᱠᱟᱹᱴᱤᱡ ᱨᱮᱦᱚᱸ ᱫᱟᱜ ᱫᱚ ᱡᱚᱨᱚᱜ ᱠᱟᱱ ᱜᱮᱭᱟ, ᱟᱨ ᱟᱯᱮ ᱚᱱᱛᱮ ᱜᱮ ᱛᱟᱦᱮᱞᱮ ᱫᱟᱜ ᱵᱟᱲᱟᱣ ᱟᱯᱮ ᱠᱟᱱᱟ ᱥᱮ ᱵᱟᱝ?
ᱦᱮᱸ ᱱᱚᱛᱮ ᱦᱚᱸᱭ ᱫᱟᱜ ᱵᱟᱲᱟ ᱭᱮᱫ ᱜᱮᱭᱟ, ᱮᱸᱠᱷᱟᱡ ᱨᱚᱦᱚᱭ ᱠᱚᱫᱚ ᱜᱟᱱᱚᱜ ᱞᱮᱠᱟ ᱜᱮ᱾ ᱟᱫᱚ ᱚᱱᱟᱜᱮ ᱠᱟᱹᱢᱤᱱ ᱠᱚ ᱯᱟᱸᱡᱟ ᱵᱟᱲᱟ ᱦᱩᱭᱩᱜ ᱠᱟᱱᱟ ᱱᱮᱛᱟᱨ ᱢᱟ ᱠᱤᱥᱟᱹᱬ ᱪᱟᱵᱟᱜ ᱠᱟᱱᱟ ᱛᱚ, ᱟᱫᱚ ᱚᱱᱟ ᱠᱷᱟᱹᱛᱤᱨ ᱛᱮ ᱠᱟᱹᱢᱤᱱ ᱠᱚᱦᱚᱸ ᱵᱟᱝ ᱠᱚ ᱧᱟᱢᱚᱜ ᱠᱟᱱᱟ, ᱢᱟᱱᱮ ᱥᱮᱫᱟᱭ ᱚᱠᱟ ᱞᱮᱠᱟ ᱵᱟᱸᱠᱷᱟᱡ ᱠᱟᱹᱢᱤ ᱨᱮᱱᱟᱜ ᱪᱟᱹᱦᱤᱫᱟᱨ, ᱢᱟᱱᱮ ᱠᱟᱹᱢᱤ ᱧᱟᱢ ᱨᱮᱱᱟᱜ ᱪᱟᱹᱦᱤᱫᱟᱨ ᱛᱟᱦᱮᱸ ᱞᱮᱱ ᱛᱟᱠᱚᱣᱟ ᱱᱮᱛᱟᱨ ᱫᱚ ᱵᱟᱝ ᱠᱚ ᱧᱟᱢᱚᱜ ᱠᱟᱱᱟ ᱮᱸᱠᱷᱟᱡ᱾
ᱮᱠᱟᱠ ᱮᱠᱟᱞ ᱱᱚᱣᱟ ᱢᱟ ᱟᱹᱰᱤ ᱥᱟᱹᱨᱤ ᱠᱟᱛᱷᱟ ᱜᱮᱵᱤᱱ ᱢᱮᱱ ᱠᱮᱫᱟ ᱪᱮᱫᱟᱜ ᱵᱟᱝ ᱢᱟ ᱱᱮᱛᱟᱨ ᱫᱚ ᱚᱱᱠᱟ ᱞᱮᱠᱟ ᱡᱚᱛᱚ ᱠᱟᱺᱶᱰᱤ ᱨᱮᱱᱟᱜ ᱚᱵᱷᱟᱵᱽ ᱠᱚᱦᱚᱸ ᱵᱟᱹᱱᱩᱜ ᱟᱠᱟᱫ ᱛᱟᱠᱚᱣᱟ ᱞᱟᱦᱟᱛᱮ ᱡᱟᱦᱟᱸ ᱞᱮᱠᱟ ᱛᱟᱦᱮᱸᱜ ᱠᱟᱱᱟ, ᱱᱮᱛᱟᱨ ᱫᱚ ᱚᱱᱟ ᱛᱮᱜᱮ ᱠᱟᱺᱶᱰᱤ ᱚᱱᱠᱟ ᱠᱟᱛ- ᱠᱟᱹᱢᱤᱱ ᱠᱚᱦᱚᱸ ᱵᱟᱠᱚ ᱧᱟᱢᱚᱜ ᱠᱟᱱᱟ ᱟᱨ ᱪᱮᱫ ᱠᱟᱹᱢᱤ ᱞᱟᱹᱜᱤᱫ᱾
ᱦᱮᱸ ᱮᱠᱫᱚᱢ ᱢᱟᱱᱮ ᱟᱹᱰᱤ ᱟᱭᱢᱟ ᱠᱟᱹᱢᱤ ᱜᱮᱠᱚ ᱠᱟᱹᱢᱤᱭᱮᱫᱟ ᱥᱮ ᱱᱮᱛᱟᱨ ᱫᱚ, ᱢᱟᱱᱮᱜ ᱡᱟᱦᱟᱸ ᱵᱟᱹᱫᱽ ᱠᱷᱮᱛ ᱨᱮ ᱵᱟᱝ ᱠᱟᱹᱢᱤ ᱠᱟᱛᱮᱫ ᱨᱮᱦᱚᱸ ᱦᱟᱸᱠᱷᱟᱭᱮ ᱟᱠᱚ ᱢᱤᱫᱴᱟᱝ ᱱᱟᱯᱟᱭ ᱠᱚ ᱠᱟᱹᱢᱤᱭᱮᱜ-ᱟ ᱛᱚ ᱚᱱᱟ ᱠᱷᱟᱹᱛᱤᱨ ᱛᱮᱜᱮ ᱦᱟᱸᱠᱷᱟᱡ ᱱᱮᱛᱟᱨ ᱫᱚ ᱪᱟᱥ ᱠᱟᱹᱢᱤ ᱨᱮ ᱦᱟᱸᱠᱷᱟᱡ ᱩᱱᱟᱹᱜ ᱢᱟᱱᱮ ᱢᱚᱱᱮ ᱡᱳᱜᱽ ᱵᱟᱝᱠᱚ ᱮᱢ ᱮᱸᱜ-ᱟ, ᱱᱚᱜ-ᱚ ᱱᱚᱝᱠᱟ ᱧᱮᱞᱚᱜ ᱠᱟᱱᱟ ᱱᱤᱛ ᱫᱚ᱾
ᱦᱳᱭ ᱦᱳᱭ ᱟᱫᱚ ᱪᱟᱥ ᱠᱟᱹᱢᱤ ᱨᱮᱫᱚ ᱦᱟᱸᱜ ᱠᱟᱹᱴᱤᱜ ᱠᱷᱟᱴᱟᱜ ᱞᱟᱜᱟᱜ-ᱟ, ᱦᱮᱸᱥᱮ ᱵᱟᱹᱲᱛᱤ ᱧᱚᱜ ᱜᱮ ᱞᱚᱥᱚᱫ ᱯᱚᱨᱮᱜ ᱠᱷᱟᱱ ᱞᱚᱥᱚᱫ ᱨᱮ ᱠᱟᱹᱢᱤ ᱦᱩᱭᱩᱜ ᱫᱚ ᱪᱟᱥ ᱠᱟᱹᱢᱤ ᱫᱚ, ᱛᱚ ᱚᱱᱟ ᱠᱷᱚᱱ ᱱᱚᱶᱟ ᱚᱱᱟ ᱮᱴᱟᱜᱟᱜ ᱠᱟᱹᱢᱤ ᱠᱚᱜᱮ ᱢᱟᱱᱮ ᱵᱷᱟᱹᱜᱤᱭᱟ ᱢᱮᱱᱛᱮ ᱩᱱᱠᱩᱣᱟᱜ ᱢᱚᱱᱮ ᱦᱩᱭᱩᱜ ᱠᱟᱱ ᱛᱟᱠᱚᱣᱟ᱾ ᱛᱚ ᱚᱱᱟ ᱦᱚᱛᱮᱡ ᱛᱮᱦᱚᱸ ᱱᱤᱱᱟᱹᱜ ᱚᱱ ᱚᱱᱟᱛᱮ ᱟᱞᱮ ᱦᱚᱭᱛᱚ ᱵᱟᱠᱚ ᱠᱟᱹᱢᱤ ᱞᱟᱹᱜᱤᱫᱚᱜ ᱠᱟᱱᱟ ᱱᱮᱛᱟᱨ ᱫᱚ ᱦᱮᱸ ᱥᱮ?
ᱦᱮᱸ ᱜᱚᱝᱠᱮ ᱛᱟᱦᱚᱞᱮ ᱜᱚᱝᱠᱮ ᱵᱷᱤᱛᱟᱹ ᱢᱟᱜ ᱠᱚᱫᱚᱢ ᱦᱟᱸ ᱠᱷᱟᱜ ᱮᱢ ᱵᱟᱰᱟᱭ ᱜᱮᱭᱟ ᱥᱮ ᱵᱟᱝ?
ᱦᱳᱭ ᱦᱳᱭ ᱵᱷᱤᱴᱟᱹ ᱢᱟᱜ ᱠᱚᱫᱚᱻ ᱱᱟᱥᱮ ᱱᱟᱥᱮ ᱫᱚ ᱵᱟᱰᱟᱭ ᱢᱮᱱᱟᱜ ᱠᱟᱜ ᱜᱮᱭᱟ, ᱚᱱᱠᱟ ᱞᱮᱠᱟ ᱪᱟᱥ ᱠᱟᱹᱢᱤ ᱥᱟᱶ ᱫᱚ ᱵᱟᱹᱲᱛᱤ ᱫᱚ ᱦᱟᱸᱜ ᱡᱚᱯᱲᱟᱣ ᱫᱚ ᱵᱟᱹᱱᱩᱜ ᱟᱠᱟᱫ ᱫᱤᱧᱟᱹ, ᱱᱮᱛᱟᱨ ᱚᱞᱚᱜ ᱯᱟᱲᱦᱟᱣ ᱥᱟᱶ ᱥᱟᱶ ᱥᱟᱶᱛᱮ ᱱᱟ ᱱᱚᱝᱠᱟ ᱞᱮᱠᱟ ᱚᱲᱟᱜ ᱠᱚᱨᱮ ᱠᱟᱹᱢᱤ ᱵᱟᱲᱟ ᱫᱚ ᱦᱩᱭ ᱠᱟᱱ ᱜᱮᱭᱟ᱾ ᱜᱚᱲᱚ ᱵᱟᱲᱟ ᱥᱮ ᱚᱲᱟᱜ ᱦᱚᱲ ᱛᱚ ᱚᱱᱠᱟ ᱱᱟᱥᱮ ᱱᱟᱥᱮ ᱫᱚ ᱵᱟᱰᱟᱭ ᱢᱮᱱᱟᱜ ᱠᱟᱜ ᱜᱮᱭᱟ, ᱟᱢ ᱜᱮ ᱛᱟᱦᱚᱞᱮ ᱵᱟᱲᱟᱭᱫᱟ᱾ ᱟᱢᱫᱚ ᱵᱟᱲᱟᱭ ᱜᱮᱭᱟ ᱥᱮ?
ᱤᱧ ᱦᱚᱸ ᱵᱷᱤᱛᱟᱹ ᱢᱟᱜ ᱠᱚᱫᱚ ᱵᱟᱰᱟᱭ ᱢᱮᱱᱟᱜ ᱜᱮᱭᱟ ᱦᱟᱸᱜ ᱠᱷᱟᱡ ᱚᱱᱟ ᱥᱟᱶᱛᱮ ᱥᱤᱭᱳᱜ ᱠᱚᱦᱚᱸ ᱰᱟᱝᱨᱤ ᱱᱟᱦᱮᱞ ᱛᱮ ᱥᱤ ᱵᱟᱲᱟ ᱦᱩᱭᱩᱜ ᱜᱮᱭᱟ ᱦᱟᱸᱠᱷᱟᱡ ᱡᱷᱚᱛᱚ ᱜᱮᱠᱷᱟᱡ ᱵᱟᱰᱟᱭ ᱫᱚ ᱢᱮᱱᱟᱜᱼᱟ᱾ ᱚᱱᱟ ᱥᱟᱶ-ᱥᱟᱶᱛᱮ ᱦᱟᱯᱮ ᱠᱷᱟᱡ ᱚᱱᱟ ᱠᱚ ᱠᱟᱹᱢᱤ ᱢᱩᱪᱟᱹᱫ ᱞᱟᱹᱜᱤᱫ ᱠᱷᱟᱱᱜᱤᱧ ᱢᱚᱱᱮ ᱠᱟᱫᱟ ᱡᱮ ᱢᱟᱱᱮ ᱡᱟᱹᱯᱩᱫ ᱫᱟᱭ ᱛᱟ ᱦᱟᱸᱜᱠᱷᱟᱡ ᱫᱟᱨᱮ ᱠᱤᱪᱷᱩᱜᱟᱱ ᱫᱟᱨᱮᱧ ᱨᱚᱦᱚᱭ-ᱟ᱾ ᱫᱟᱨᱮ ᱨᱚᱦᱚᱭ ᱦᱩᱭᱩᱜ-ᱟ ᱢᱟᱱᱮ ᱱᱚᱣᱟ ᱠᱚᱨᱮᱜ ᱟᱞᱮ ᱱᱚᱣᱟ ᱫᱷᱟᱨᱮ ᱯᱟᱥᱮ ᱠᱚᱨᱮ ᱵᱟᱠᱷᱟᱡ ᱫᱟᱨᱮ ᱠᱚ ᱡᱚᱛᱚ ᱠᱚ ᱢᱟᱜ ᱪᱟᱵᱟᱭᱼᱟ ᱛᱚ, ᱟᱫᱚ ᱦᱟᱸᱠᱟᱡ ᱩᱞ ᱫᱟᱨᱮ ᱠᱚ ᱨᱚᱦᱚᱭ ᱤᱧ ᱢᱚᱱᱮ ᱵᱟᱲᱟᱭᱮᱜ-ᱟ᱾ ᱡᱟᱦᱟᱸ ᱚᱲᱟᱜ ᱫᱷᱟᱨᱮ ᱠᱚᱨᱮ ᱥᱤᱭᱟᱹᱟᱹᱲ ᱠᱚ ᱢᱮᱱᱟᱜᱼᱟ ᱚᱱᱟ ᱫᱷᱟᱨᱮ ᱠᱚᱨᱮ ᱦᱟᱸᱠᱷᱟᱡ᱾
ᱟᱪᱪᱷᱟ ᱟᱪᱪᱷᱟ ᱦᱚᱭ ᱮᱱᱠᱷᱟᱱ ᱢᱟ ᱱᱟᱯᱟᱭᱚᱜ ᱜᱮ ᱪᱮᱫᱟᱜ ᱢᱟ ᱫᱟᱨᱮ ᱨᱚᱦᱚᱭ ᱫᱚ ᱢᱤᱫᱴᱮᱱ ᱟᱹᱰᱤ ᱢᱤᱫᱴᱮᱱ ᱵᱷᱟᱹᱜᱤ ᱩᱭᱦᱟᱹᱨ ᱵᱷᱟᱵᱽᱱᱟ ᱪᱮᱫᱟᱜ ᱵᱟᱝᱢᱟ ᱱᱮᱛᱟᱨ ᱢᱟ ᱫᱟᱨᱮ ᱠᱚᱦᱚᱸ ᱠᱚ ᱢᱟᱜ ᱪᱟᱵᱟᱭᱮᱫᱟ ᱟᱨ ᱚᱱᱠᱟ ᱞᱮᱠᱟ ᱚᱲᱟᱜ ᱥᱩᱨ ᱠᱚᱨᱮ ᱮᱱᱠᱷᱟᱱ ᱚᱱᱠᱟ ᱡᱚ ᱵᱤᱞᱤ ᱫᱟᱨᱮ ᱵᱟᱢ ᱨᱚᱦᱚᱭ ᱞᱮᱱᱠᱷᱟᱱ ᱮᱱᱠᱷᱟᱱ ᱚᱱᱟ ᱠᱟᱹᱢᱤ ᱨᱮᱜᱮ ᱞᱟᱜᱟᱜᱼᱟ᱾ ᱚᱱᱟ ᱦᱟᱨᱟ ᱠᱟᱛᱮᱜ ᱡᱚ ᱵᱤᱞᱤ ᱞᱮᱱᱠᱷᱟᱱ ᱚᱱᱟ ᱦᱟᱸᱜ ᱚᱱᱠᱟ ᱞᱮᱠᱟ ᱡᱩᱫᱤ ᱢᱚᱱᱮᱭᱟ ᱟᱹᱠᱷᱨᱤᱧ ᱦᱚᱸᱢ ᱫᱟᱲᱮᱭᱟᱜᱼᱟ ᱥᱮ ᱚᱲᱟᱜ ᱨᱮ ᱡᱚᱢ ᱦᱚᱸ ᱜᱟᱱᱚᱜᱼᱟ ᱮᱱᱠᱷᱟᱱ᱾ ᱵᱟᱡᱟᱨ ᱨᱮ ᱠᱤᱨᱤᱧ ᱠᱷᱚᱱᱟᱜ ᱫᱚ ᱚᱲᱟᱜ ᱨᱮᱱᱟᱜ ᱮᱸ ᱡᱚ ᱵᱤᱞᱤ ᱡᱚᱢ ᱜᱮ ᱟᱹᱰᱤ ᱱᱟᱯᱟᱭ ᱦᱮᱸᱥᱮ?
ᱦᱮᱸ ᱜᱚᱝᱠᱮ ᱚᱱᱠᱟᱜ ᱜᱮ ᱦᱟᱸᱜ ᱠᱷᱟᱡ ᱢᱟᱱᱮ ᱟᱴ ᱵᱚᱪᱷᱚᱨ ᱞᱟᱦᱟᱨᱮ ᱢᱮᱫ ᱴᱟᱝ ᱠᱳᱫᱽ ᱫᱟᱨᱮᱧ ᱨᱚᱦᱚᱭ ᱞᱮᱜᱼᱟ ᱚᱱᱟ ᱱᱤᱛᱚᱜ ᱫᱚ ᱠᱷᱟᱡ ᱟᱹᱰᱤ ᱢᱟᱨᱟᱝ ᱟᱠᱟᱱᱟ, ᱢᱟᱨᱟᱝ ᱠᱟᱱ ᱠᱷᱟᱱ ᱟᱫᱚ ᱚᱱᱟ ᱠᱩᱫ ᱠᱩᱳᱫᱽ ᱫᱚ ᱡᱚᱜ ᱠᱟᱱᱟ ᱡᱚ ᱠᱟᱛᱮᱫ ᱦᱟᱸᱜ ᱠᱷᱟᱡ ᱟᱫᱚ ᱟᱠᱷᱨᱤᱧ ᱵᱟᱲᱟ ᱦᱩᱭᱩᱜ ᱠᱟᱱᱟ ᱵᱟᱡᱟᱨ ᱠᱚᱨᱮᱫ, ᱠᱤᱢᱵᱟ ᱟᱹᱛᱩ ᱴᱚᱞᱟ ᱠᱚᱨᱮᱱ ᱟᱠᱷᱟᱡ ᱜᱤᱫᱽᱨᱟᱹ ᱠᱚᱦᱚᱸ ᱠᱚ ᱡᱚᱢ ᱵᱟᱲᱟᱭᱮᱜᱼᱟ ᱢᱮᱱᱠᱷᱟᱱ ᱟᱹᱰᱤ ᱞᱟᱹᱴᱩ ᱞᱟᱹᱴᱩ ᱡᱚᱜᱼᱟ ᱚᱱᱟ ᱫᱚ᱾ ᱟᱨ ᱥᱤᱵᱤᱞ ᱦᱚᱸ ᱟᱹᱰᱤ ᱢᱚᱸᱡᱽ ᱜᱮ ᱥᱤᱵᱤᱞ ᱠᱟᱱᱟ᱾
ᱦᱩᱸ ᱟᱪᱪᱷᱟ ᱚᱱᱟ ᱫᱟᱨᱮ ᱫᱚ ᱛᱟᱦᱚᱞᱮ ᱟᱢᱜᱮᱢ ᱨᱚᱦᱚᱭ ᱞᱮᱫᱼᱟ ᱵᱟᱝ?
ᱦᱮᱸ ᱜᱚᱢᱠᱮ ᱚᱱᱟ ᱫᱟᱨᱮ ᱫᱚ ᱠᱷᱟᱡ ᱤᱧ ᱜᱤᱧ ᱨᱚᱦᱚᱭ ᱞᱮᱼᱟ ᱥᱮᱫᱟᱭ ᱚᱠᱛᱚᱨᱚ ᱟᱠᱷᱟᱡ᱾
ᱦᱚᱸ ᱟᱫᱚ ᱤᱱᱟᱹᱜ ᱟᱸᱴ ᱛᱤᱱᱟᱹᱜ ᱥᱮᱨᱢᱟ ᱞᱟᱦᱟᱢ ᱨᱚᱦᱚᱭ ᱞᱮᱫ ᱛᱮ ᱡᱚ ᱦᱚᱸ ᱮᱠᱛᱚᱦᱚᱵ ᱜᱚᱫ ᱮᱱ ᱛᱟᱢᱟ?
ᱦᱮᱸ ᱟᱴ ᱟᱴ ᱫᱚᱥ ᱵᱚᱪᱷᱚᱨ ᱞᱟᱦᱟᱨᱤᱧ ᱠᱷᱟᱡ ᱤᱧ ᱨᱚᱦᱚᱭ ᱞᱮᱜᱼᱟ ᱠᱷᱟᱡ ᱚᱱᱟ ᱫᱚ ᱠᱟᱹᱴᱤᱡ ᱨᱮᱜᱮ ᱡᱚᱜᱚᱠ ᱠᱟᱱᱟ ᱠᱷᱟᱡ,
ᱚ ᱟᱪᱪᱷᱟ ᱟᱪᱪᱷᱟ᱾ ᱛᱚ ᱚᱱᱟ ᱫᱚ ᱢᱟᱱᱮ ᱚᱱᱠᱟ ᱠᱚᱞᱚᱢ ᱫᱟᱨᱮ ᱛᱟᱦᱮᱸ ᱠᱟᱱᱟ ᱥᱮ ᱚᱠᱟᱞᱮᱠᱟ ᱥᱮ ᱚᱱᱟ ᱡᱟᱦᱟᱸ
ᱦᱮᱸ ᱠᱚᱞᱚᱢ ᱫᱚ ᱠᱷᱟᱡ ᱞᱟᱹᱭ ᱵᱟᱝ ᱜᱟᱱᱚᱜᱼᱟ᱾ ᱚᱱᱮ ᱚᱱᱟ ᱫᱚ ᱵᱟᱡᱟᱨ ᱨᱮᱱᱟᱜ ᱡᱟᱝ ᱜᱮ ᱠᱟᱱᱟ ᱟᱫᱚ ᱵᱟᱡᱟᱨ ᱨᱮ ᱡᱟᱦᱟᱸ ᱠᱤᱨᱤᱧ ᱛᱮ ᱧᱟᱢᱚᱜᱼᱟ ᱚᱱᱟ ᱫᱟᱨᱮ ᱨᱮᱱᱟᱜ ᱡᱟᱝ ᱜᱮ ᱟᱠᱷᱟᱡ ᱤᱧ ᱨᱚᱦᱚᱭ ᱞᱮᱜᱼᱟ᱾ ᱟᱫᱚ ᱚᱱᱟᱜᱮ ᱦᱟᱸᱠᱷᱟᱡ ᱫᱟᱨᱮ ᱠᱟᱱᱟ᱾
ᱚ ᱟᱪᱪᱷᱟ ᱟᱪᱪᱷᱟ ᱟᱪᱪᱷᱟ ᱾
ᱚᱱᱠᱟᱜᱮ ᱦᱟᱸᱠᱷᱟᱡ ᱟᱭᱢᱟ ᱨᱚᱠᱚᱢ ᱫᱟᱨᱮᱢ ᱨᱚᱦᱚᱭ ᱠᱟᱜ ᱠᱷᱟᱱ ᱦᱟᱯᱮᱱ ᱫᱤᱱ ᱦᱟᱸᱠᱷᱟᱡ ᱚᱱᱟ ᱱᱤᱛᱳᱜ ᱵᱟᱝ ᱨᱮᱦᱚᱸ, ᱦᱟᱯᱮᱱ ᱫᱤᱱ ᱟᱹᱰᱤ ᱠᱟᱹᱢᱤᱨᱮ ᱞᱟᱜᱟᱜᱼᱟ᱾
ᱦᱳᱭ ᱦᱳᱭ ᱮᱠᱟᱞ ᱫᱟᱨᱮ ᱨᱚᱦᱚᱭ ᱠᱟᱜ ᱠᱷᱟᱱ ᱢᱟ, ᱚᱱᱟ ᱢᱟ ᱠᱟᱹᱢᱤ ᱨᱮᱜᱮ ᱞᱟᱜᱟᱜᱼᱟ᱾ ᱚᱱᱟ ᱫᱟᱨᱮ ᱠᱷᱚᱱ ᱫᱚ᱾ ᱟᱭᱢᱟ ᱠᱤᱪᱷᱩ ᱜᱮ ᱧᱟᱢᱚᱜ ᱠᱟᱱᱟ ᱡᱮ ᱡᱟᱦᱟᱸ ᱫᱟᱨᱮ ᱨᱮ ᱡᱚ ᱵᱤᱞᱤ ᱵᱟᱝ ᱧᱟᱢᱚᱜ᱾ ᱨᱮᱦᱚᱸ, ᱚᱱᱟ ᱠᱷᱚᱱ ᱥᱟᱦᱟᱱ ᱥᱟᱦᱟᱱ ᱜᱟᱱᱚᱜ ᱠᱟᱱᱟ ᱛᱟᱯᱚᱨᱮ ᱚᱱᱠᱟ ᱜᱟᱱᱚᱜ ᱠᱟᱱᱟ ᱦᱮᱸᱥᱮ᱾ ᱡᱚ ᱵᱤᱞᱤ ᱧᱟᱢᱚᱜ ᱠᱟᱱ ᱜᱮᱭᱟ ᱦᱚᱳᱭ ᱥᱮ ᱟᱨ ᱚᱱᱠᱟ ᱞᱮᱠᱟ ᱫᱟᱨᱮ ᱨᱚᱦᱚᱭ ᱫᱚ ᱞᱟᱹᱠᱛᱤ ᱠᱟᱱ ᱜᱮᱭᱟ ᱦᱟᱯᱮᱱ ᱫᱤᱱᱨᱮ ᱚᱱᱠᱟ ᱡᱚ ᱵᱤᱞᱤ ᱫᱟᱨᱮᱢ ᱨᱚᱦᱚᱭ ᱠᱟ ᱠᱷᱟᱱ ᱜᱤᱫᱨᱟᱹ ᱠᱚ ᱩᱱ ᱠᱩᱠᱩ ᱡᱚᱢ ᱵᱟᱲᱟᱭᱟ ᱟᱨᱪᱮᱛ ᱦᱮᱸᱥᱮ᱾
ᱦᱮᱸ ᱜᱚᱝᱠᱮ ᱟᱨᱚ ᱚᱱᱟ ᱫᱟᱨᱮ ᱠᱷᱚᱱᱟᱜ ᱢᱟᱨᱟᱝ ᱞᱚᱠᱠᱷᱚ ᱫᱚ ᱠᱟᱱᱟ ᱡᱮ ᱟᱵᱚᱣᱟᱜ ᱱᱤᱛᱚᱜ ᱢᱟᱱᱮ ᱞᱟᱭᱚᱱ ᱠᱟᱷᱡ ᱟᱹᱰᱤ ᱡᱳᱨ ᱜᱮᱠᱚ ᱵᱟᱹᱲᱤᱡ ᱪᱟᱵᱟᱭᱫᱟ ᱛᱚ ᱟᱫᱚ ᱚᱱᱟ ᱠᱩ ᱪᱤᱱᱛᱟᱹ ᱵᱷᱟᱵᱱᱟ ᱠᱟᱛᱮᱫ ᱜᱮ ᱦᱟᱸᱜ ᱠᱷᱟᱡ ᱴᱩᱠ ᱴᱟᱠ ᱡᱟᱦᱟᱸ ᱠᱚᱨᱮ ᱦᱟᱸ ᱠᱷᱟᱡ ᱡᱟᱭᱜᱟ ᱠᱚ ᱢᱮᱱᱟᱜᱼᱟ᱾ ᱟᱫᱚ ᱢᱟᱱᱮ ᱵᱮᱠᱟᱨ ᱡᱟᱭᱜᱟ ᱡᱟᱦᱟᱸ ᱠᱚᱨᱮ ᱢᱮᱱᱟᱜᱼᱟ᱾ ᱚᱱᱟ ᱠᱚᱨᱮ ᱟᱨᱚ ᱟᱹᱰᱤ ᱟᱭᱢᱟ ᱨᱚᱠᱚᱢ ᱫᱟᱨᱮ ᱨᱚᱦᱚᱭ ᱠᱚᱜᱮᱧ ᱢᱚᱱᱮ ᱵᱟᱲᱟᱭᱮᱫᱼᱟ᱾ ᱟᱫᱚ ᱚᱝᱠᱟᱜᱮ ᱦᱮᱠᱷᱟᱡ ᱢᱟᱱᱮ, ᱦᱟᱹᱲᱭᱟᱹᱲ ᱜᱮ ᱡᱮᱢᱚᱱ ᱧᱮᱞᱚᱜ ᱢᱟ᱾ ᱟ ᱟᱛᱳ ᱴᱚᱞᱟ ᱠᱚ ᱦᱟᱸᱜ ᱠᱟᱷᱟᱡ ᱫᱷᱟᱨᱮ ᱯᱟᱥᱮ ᱛᱮᱢ ᱧᱮᱞ ᱞᱮᱠᱷᱟᱱ, ᱚᱱᱟ ᱱᱤᱛᱚᱜ ᱫᱚ ᱢᱟᱱᱮ ᱩᱡᱟᱹᱲ ᱪᱟᱵᱟᱜ ᱠᱟᱱᱟ᱾ ᱟᱫᱚ ᱚᱱᱟ ᱦᱤᱥᱟᱹᱵ ᱛᱮᱧ ᱢᱚᱱᱮᱭ ᱫᱟ ᱟᱨᱚ ᱟᱭᱢᱟ ᱨᱚᱠᱚᱢ ᱫᱟᱨᱮ ᱠᱚ ᱨᱚᱦᱚᱭ ᱦᱩᱭᱩᱜᱼᱟ᱾
ᱦᱳᱭ ᱦᱳᱭ ᱮᱠᱟᱞ ᱱᱚᱣᱟ ᱫᱚ ᱟᱹᱰᱤ ᱱᱟᱯᱟᱭᱞᱤ ᱥᱮ ᱫᱟᱨᱮ ᱠᱚ ᱨᱚᱦᱚᱭ ᱞᱮᱠᱷᱟᱱ ᱢᱟ ᱱᱟᱯᱟᱭᱚᱜᱼᱟ᱾ ᱟᱹᱰᱤ ᱵᱟᱹᱲᱛᱤ ᱜᱮ ᱫᱟᱨᱮ ᱱᱟᱹᱲᱤ ᱩᱡᱷᱟᱹᱚᱜ ᱠᱟᱱᱟ᱾ ᱡᱟᱦᱟᱸ ᱦᱚᱛᱮᱡ ᱛᱮ ᱟᱵᱚ ᱱᱚᱣᱟ ᱨᱮᱱᱟᱜ ᱯᱨᱚᱵᱷᱟ ᱯᱟᱲᱟᱜ ᱠᱟᱱᱟ᱾
ᱛᱚ ᱚᱱᱠᱟ ᱞᱮᱠᱟ ᱛᱟᱦᱞᱮ ᱜᱚᱝᱠᱮ ᱪᱟᱥ ᱵᱟᱥ ᱠᱟᱹᱢᱤ ᱠᱚᱢᱟ, ᱟᱢᱦᱚᱢ ᱵᱟᱲᱟᱭ ᱜᱮᱭᱟ ᱛᱟᱦᱞᱮ ᱟᱜᱸ ᱟᱯᱮ ᱱᱟᱦᱮᱞ ᱵᱮᱱᱟᱣ ᱠᱚᱫᱚᱢ ᱵᱟᱲᱟᱭ ᱥᱮ ᱵᱟᱝ?
ᱦᱮᱸ ᱜᱚᱝᱠᱮ ᱱᱟᱦᱮᱞ ᱵᱮᱱᱟᱣ ᱠᱚᱫᱚ ᱦᱟᱸᱠᱷᱟᱡ, ᱴᱩᱠ ᱴᱟᱠ ᱵᱟᱲᱟᱭ ᱢᱮᱱᱟᱜ ᱜᱮᱭᱟ ᱢᱟᱱᱮ ᱵᱟᱵᱟ ᱥᱟᱶᱛᱮ ᱵᱮᱱᱟᱣ ᱵᱟᱲᱟ ᱦᱩᱭ ᱠᱟᱱᱟ, ᱩᱱᱤ ᱚᱠᱟ ᱞᱮᱠᱟᱭ ᱵᱮᱱᱟᱣ ᱛᱟᱦᱤᱜᱼᱟ ᱚᱱᱟ ᱠᱚᱫᱚ ᱦᱟᱸᱜ ᱠᱷᱟᱡ ᱵᱟᱰᱟᱭ ᱢᱮᱱᱟᱜ ᱜᱮᱭᱟ, ᱱᱟᱦᱮᱞ, ᱛᱷᱮᱠᱮ, ᱟᱲᱜᱚᱢ ᱛᱷᱮᱠᱮ, ᱛᱟᱨᱯᱚᱨᱮ ᱟᱲᱟᱲ᱾ ᱡᱟᱦᱟᱸ ᱚᱱᱟ ᱰᱟᱹᱝᱨᱤ ᱠᱚ ᱜᱚᱜ ᱟᱠᱚᱣᱟ ᱱᱚᱣᱟ ᱠᱚᱦᱚᱸ ᱠᱷᱟᱡ ᱵᱟᱲᱟᱭ ᱠᱚᱫᱚ ᱢᱮᱱᱟᱜ ᱜᱮᱭᱟ ᱠᱤᱪᱷᱩ ᱠᱚᱢ ᱠᱤᱪᱷᱩ ᱫᱚ᱾
ᱚᱸ ᱥᱟᱹᱨᱤ ᱱᱟᱯᱟᱭ ᱱᱮᱛᱟᱨ ᱨᱮᱱ ᱡᱩᱣᱟᱹᱱ ᱠᱚᱲᱟ ᱠᱚᱫᱚ ᱟᱭᱢᱟ ᱜᱮ ᱱᱮᱛᱟᱨ ᱢᱟᱵᱚᱱ ᱥᱮᱪᱮ ᱫᱚᱜ ᱠᱟᱱᱟ᱾ ᱥᱮᱪᱮᱫ ᱦᱚᱛᱮᱡ ᱛᱮ ᱟᱫᱚ ᱚᱱᱟᱛᱮ ᱚᱱᱟ ᱠᱚ ᱥᱮᱸᱬᱟᱭ ᱢᱟ ᱵᱟᱵᱚᱱ ᱢᱚᱱᱮ ᱡᱮ ᱚᱱᱟ ᱫᱚ ᱥᱮᱲᱟ ᱪᱮᱫ ᱠᱟᱛᱮ ᱜᱮ ᱪᱮᱫ ᱦᱩᱭᱩᱜ-ᱟ᱾ ᱟᱫᱚ ᱮᱱᱛᱮ ᱨᱮᱦᱚᱸ ᱚᱱᱮ ᱥᱮᱬᱟ ᱫᱚᱦᱚ ᱫᱚ, ᱞᱟᱹᱠᱛᱤ ᱠᱟᱱ, ᱜᱮᱭᱟ ᱦᱮᱸᱥᱮ᱾ ᱵᱟᱹᱭ ᱵᱟᱹᱭ ᱛᱮ ᱟᱫ ᱪᱟᱵᱟᱜ ᱛᱟᱵᱚᱱᱟ ᱦᱮᱸ ᱥᱮ᱾
ᱦᱮᱸ ᱜᱚᱝᱠᱮ ᱮᱠᱫᱚᱢ ᱡᱚᱛᱷᱟ ᱛᱮᱢ ᱢᱮᱱ ᱠᱟᱜ-ᱟ ᱱᱤᱛᱳᱜ ᱟᱜ ᱚᱠᱛᱚ ᱨᱮ ᱧᱮᱞᱚᱜ ᱠᱟᱱᱟ ᱡᱮᱢᱚᱱ ᱟᱹᱛᱩ ᱴᱚᱞᱟ ᱨᱮ ᱥᱮᱫᱟᱭ ᱚᱠᱟ ᱞᱮᱠᱟ ᱰᱷᱤᱝᱠᱤ ᱧᱮᱞᱚᱜ ᱛᱟᱦᱮᱸᱫᱡ-ᱟ ᱚᱱᱟ ᱠᱚᱫᱚ ᱵᱟᱝ ᱧᱮᱞᱚᱜ ᱠᱟᱱᱟ ᱱᱤᱛᱳᱜ ᱫᱚ ᱮᱠᱟᱞ ᱜᱮ ᱟᱫ ᱪᱟᱵᱟᱣ ᱟᱠᱟᱱᱟ, ᱱᱚᱣᱟ ᱠᱚᱫᱚ ᱦᱟᱸᱜ ᱠᱷᱟᱱ ᱟᱵᱚᱣᱟᱜ ᱢᱤᱭᱩᱡᱤᱭᱟᱢ ᱨᱮ ᱢᱟᱱᱮ ᱢᱮᱱᱟᱜ ᱨᱮᱦᱚᱸ ᱢᱟᱱᱮ ᱟᱹᱰᱤ ᱠᱟᱹᱴᱤᱡ ᱠᱟᱹᱴᱤᱡ ᱰᱷᱤᱝᱠᱤ ᱠᱚ ᱢᱮᱱᱠᱷᱟᱱ ᱟᱵᱚ ᱟᱛᱩ ᱴᱚᱞᱟᱨᱮ ᱡᱟᱦᱟᱸ ᱠᱚ ᱢᱮᱱᱟᱜ-ᱟ, ᱱᱟᱜᱠᱷᱟᱡ ᱚᱱᱟ ᱠᱚᱫᱚ ᱟᱹᱰᱤ ᱢᱟᱨᱟᱝ ᱢᱟᱨᱟᱝ ᱛᱟᱦᱮᱸ ᱞᱮᱱᱟ, ᱟᱯᱮ ᱥᱮᱫ ᱧᱮᱞᱚᱜ ᱠᱟᱱᱟ ᱜᱚᱝᱠᱮ ᱰᱷᱤᱝᱠᱤ ᱠᱚ?
ᱦᱳᱭ ᱜᱚᱝᱠᱮ ᱟᱹᱰᱤ ᱡᱚᱛᱷᱟᱛ ᱠᱟᱛᱷᱟᱢ ᱢᱮᱱ ᱠᱮᱫᱟ ᱰᱷᱤᱝᱠᱤ ᱠᱚᱫᱚ ᱟᱞᱮ ᱱᱚᱛᱮ ᱫᱚ ᱛᱟᱦᱮᱸ ᱫᱚ ᱛᱟᱦᱮᱸᱜ ᱠᱟᱱ ᱜᱮᱭᱟ ᱢᱮᱱᱠᱷᱟᱱ ᱱᱮᱛᱟᱨ ᱫᱚ ᱟᱹᱰᱤ ᱴᱟᱜ ᱜᱮ ᱠᱚᱢ ᱪᱟᱵᱟᱣ ᱠᱟᱱᱟ᱾ ᱪᱮᱫᱟᱜ ᱵᱟᱝᱢᱟ ᱱᱮ ᱦᱚᱲᱟᱜ ᱰᱷᱤᱝᱠᱤ ᱛᱟᱦᱮᱸᱜ ᱠᱟᱱᱟ ᱛᱚ ᱫᱤᱱ ᱫᱤᱱ ᱛᱮ ᱟᱫᱚ ᱚᱱᱟ ᱰᱷᱤᱝᱠᱤ ᱫᱚ ᱚᱱᱟ ᱢᱟᱱᱮ ᱢᱮᱨᱟᱢ ᱢᱚᱛ ᱠᱚᱨᱟᱣ ᱤᱫᱤ ᱞᱟᱹᱠᱛᱤᱜ ᱠᱟᱱᱟ ᱥᱮ ᱟᱢ ᱡᱩᱫᱤ ᱚᱱᱟ ᱵᱮᱵᱚᱦᱟᱨ ᱠᱟ ᱜᱮᱢ ᱛᱟᱦᱮᱱᱟ, ᱮᱱᱠᱷᱟᱱ ᱚᱱᱟ ᱛᱚ ᱚᱱᱠᱟ ᱞᱮᱠᱟ ᱢᱮᱨᱟᱢᱚᱛ ᱞᱟᱹᱜᱤᱫ ᱦᱚᱲ ᱠᱚ ᱵᱟᱹᱱᱩᱜ ᱠᱚᱣᱟ ᱥᱮ ᱟᱢ ᱥᱟ ᱱᱤᱭᱟ ᱫᱚ ᱵᱟᱲᱟᱭ ᱵᱟᱝ ᱩᱱᱠᱩ ᱵᱟᱹᱱᱩᱜ ᱠᱟᱫ ᱟᱨ ᱚᱱ ᱠᱚᱣᱟ ᱟᱨ ᱚᱱᱠᱟ ᱞᱮᱠᱟ ᱵᱟᱵᱟ ᱛᱟᱠᱚ ᱢᱟ ᱵᱟᱰᱟᱭ ᱵᱟᱹᱱᱩᱜ ᱛᱟᱠᱚᱣᱟ ᱛᱚᱝ ᱛᱟᱦᱮᱸ ᱫᱚ ᱛᱟᱦᱮᱸᱜ ᱠᱟᱱ ᱜᱮᱭᱟ ᱢᱮᱱᱠᱷᱟᱱ ᱱᱤᱛᱳᱜ ᱫᱚ ᱦᱟᱸᱜ ᱵᱟᱨ ᱯᱮ ᱥᱮᱨᱢᱟ ᱜᱟᱱ ᱦᱩᱭ ᱱᱟ ᱫᱚ ᱚᱱᱟ ᱫᱚ ᱚᱝᱠᱟ ᱜᱮ ᱢᱮᱱᱟᱜ ᱠᱟᱜ-ᱟ ᱰᱷᱤᱞᱟᱹᱣ ᱜᱮ ᱢᱮᱱᱟᱜ-ᱟ᱾
ᱦᱮᱸ ᱜᱚᱝᱠᱮ ᱮᱠᱫᱚᱢ ᱟᱨ ᱚᱱᱟ ᱥᱟᱶᱛᱮ ᱧᱮᱞᱚᱜ ᱠᱟᱱᱟ ᱥᱮᱫᱟᱭ ᱚᱠᱟ ᱞᱮᱠᱟ ᱢᱟᱱᱮ ᱟᱵᱚ ᱰᱟᱝᱨᱤ ᱜᱟᱹᱰᱤ ᱛᱮᱵᱚᱱ ᱤᱭᱟᱹ ᱡᱟᱦᱟᱱᱟᱜ ᱠᱚᱵᱚᱱ ᱥᱟᱜᱟᱲᱮᱫ ᱛᱟᱦᱮᱸᱫ-ᱟ ᱱᱤᱛᱳᱜ ᱟᱜ ᱚᱠᱛᱚ ᱨᱮᱫᱚ ᱚᱱᱟ ᱰᱟᱹᱝᱨᱤ ᱜᱟᱹᱰᱤ ᱠᱚᱦᱚᱸ ᱢᱟᱱᱮ ᱟᱹᱰᱤ ᱩᱥᱛᱟᱹᱨ ᱜᱮ ᱢᱟᱱᱮ ᱟᱫ ᱪᱟᱵᱟᱜ ᱠᱟᱱ ᱜᱮ ᱧᱮᱞᱚᱜ ᱠᱟᱱᱟ ᱮᱱᱠᱷᱟᱱ ᱰᱟᱹᱝᱨᱤ ᱜᱟᱹᱰᱤ ᱛᱮ ᱡᱩᱫᱤ ᱟᱢᱮᱢ ᱥᱟᱜᱟᱲ ᱠᱮᱭᱟ ᱚᱱᱮ ᱡᱟᱦᱟᱸ ᱛᱤᱱᱟᱹᱜ ᱞᱚᱥᱚᱫ ᱠᱷᱚᱱᱟᱜ ᱜᱮ ᱟᱢ ᱚᱱᱟᱢ ᱱᱟᱜ ᱠᱷᱟᱡ ᱮᱢ ᱨᱟᱠᱟᱵ ᱫᱟᱲᱮ ᱠᱮᱭᱟ ᱡᱟᱦᱟᱱᱟᱜ ᱦᱩᱲᱩ ᱛᱷᱮᱠᱮ ᱜᱩᱦᱩᱢ ᱛᱷᱮᱠᱮ ᱡᱟᱦᱟᱱᱟᱜ ᱟᱭᱢᱟ ᱨᱚᱠᱚᱢ ᱥᱟᱜᱟᱲᱟᱜ ᱠᱚ ᱚᱱᱟ ᱠᱚ ᱱᱤᱛᱳᱜ ᱫᱚ ᱟᱫ ᱪᱟᱵᱟᱜ ᱠᱟᱱᱟ ᱵᱟᱹᱭ ᱵᱟᱹᱭᱛᱮ ᱡᱮᱢᱚᱱ ᱱᱤᱛᱳᱜ ᱫᱚ ᱦᱮᱡ ᱟᱠᱟᱱᱟ ᱴᱨᱟᱠᱴᱟᱨ ᱠᱚ, ᱟᱹᱰᱤ ᱟᱭᱢᱟ ᱨᱚᱠᱚᱢ ᱜᱟᱹᱲᱤ ᱦᱮᱡ ᱟᱠᱟᱱᱟ ᱱᱚᱜ-ᱚ ᱱᱟ ᱠᱷᱟᱹᱛᱤᱨ ᱛᱮᱜᱮ ᱟᱫ ᱪᱟᱵᱟᱜ ᱠᱟᱱᱟ ᱠᱷᱟᱡ᱾
ᱮᱠᱟᱞ ᱮᱠᱟᱞ ᱱᱚᱣᱟ ᱢᱟ ᱥᱟᱹᱨᱤ ᱭᱟᱜ ᱠᱟᱱ ᱜᱮᱭᱟ ᱱᱮᱛᱟᱨ ᱢᱟ ᱚᱱᱠᱟ ᱞᱮᱠᱟ ᱰᱟᱹᱝᱨᱤ ᱜᱟᱹᱰᱤ ᱠᱚᱢᱟ ᱟᱫ ᱪᱟᱵᱟᱜ ᱠᱟᱱ ᱜᱮ ᱵᱟᱠᱷᱟᱱ ᱟᱞᱮ ᱦᱚᱸ ᱟᱞᱮ ᱱᱛᱮ ᱦᱚᱸ ᱞᱟᱦᱟ ᱫᱚ ᱰᱟᱹᱝᱨᱤ ᱜᱟᱹᱰᱤ ᱫᱚᱢᱮ ᱠᱚ ᱵᱮᱵᱚᱦᱟᱨᱮᱫ ᱛᱟᱦᱮᱸ ᱢᱮᱱᱠᱷᱟᱱ ᱱᱮᱛᱟᱨ ᱫᱩᱧ ᱧᱮᱞ ᱫᱟ ᱟᱞᱮ ᱥᱮᱱ ᱦᱚᱸ ᱚᱱᱠᱟ ᱞᱮᱠᱟ ᱰᱟᱝᱨᱤ ᱜᱟᱹᱰᱤ ᱫᱚ ᱟᱹᱰᱤ ᱠᱚᱢ ᱢᱤᱫ ᱵᱟᱨ ᱦᱚᱲ ᱦᱮᱱᱟᱜ ᱠᱚᱣᱟ ᱡᱟᱦᱟᱸᱭ ᱫᱚ ᱰᱟᱝᱨᱤ ᱜᱟᱹᱰᱤ ᱠᱚ ᱵᱮᱣᱦᱟᱨᱫᱟ᱾ ᱛᱟᱨ ᱢᱟᱱᱮ ᱵᱟᱹᱲᱛᱤ ᱜᱮ ᱧᱮᱞᱚᱜ ᱠᱟᱱᱟ ᱴᱮᱠᱴᱟᱨ, ᱛᱚ ᱛᱮᱨᱭᱟ ᱚᱱᱠᱟ ᱪᱟᱥ ᱟᱵᱟᱫ ᱠᱚᱠᱚ ᱨᱟᱠᱟᱵ ᱮᱫᱟ ᱦᱮᱸ ᱥᱮ, ᱟᱨ ᱚᱱᱠᱟ ᱞᱮᱠᱟ ᱜᱚᱝᱠᱮ ᱰᱟᱝᱨᱤ ᱜᱟᱹᱰᱤ, ᱥᱮ ᱚᱱᱠᱟ ᱵᱮᱱᱟᱣ ᱦᱚᱸ ᱵᱟᱠᱚ ᱵᱟᱲᱟᱭ ᱠᱟᱱᱟ, ᱛᱟᱨ ᱫᱚ ᱡᱚᱛᱚ ᱦᱚᱲ ᱫᱚ᱾
ᱵᱟ ᱵᱟᱝ ᱱᱚᱣᱟ ᱫᱚ ᱮᱠᱟᱞ ᱡᱚᱛᱟᱛᱮᱢ ᱢᱮᱱ ᱠᱟᱜ-ᱟ ᱰᱟᱝᱨᱤ ᱜᱟᱹᱲᱤ ᱵᱮᱱᱟᱣ ᱠᱚᱦᱚᱸ ᱱᱟᱠᱷᱟᱡ ᱠᱚ ᱦᱤᱲᱤᱧ ᱪᱟᱵᱟᱭᱮᱜ-ᱟ᱾ ᱚᱠᱟ ᱞᱮᱠᱟ ᱵᱮᱱᱟᱣ ᱦᱩᱭᱩᱜ-ᱟ᱾ ᱛᱟᱯᱚᱨᱮ ᱟᱨ ᱱᱮᱛᱟᱨ ᱰᱟᱝᱨᱤ ᱪᱟᱥ ᱠᱚᱦᱚᱸ ᱠᱚ ᱵᱚᱱᱫᱚ ᱪᱟᱵᱟ ᱠᱮᱜ-ᱟ᱾ ᱥᱮᱫᱟᱭ ᱚᱠᱟ ᱞᱮᱠᱟ ᱠᱚ ᱪᱟᱥ ᱠᱚ ᱛᱟᱦᱮᱸᱜ-ᱟ᱾ ᱫᱩᱠ ᱵᱤᱯᱚᱫᱽ ᱨᱮ ᱦᱟᱜ ᱠᱷᱟᱡ ᱵᱟᱨ ᱡᱲ ᱯᱮ ᱡᱚᱲ ᱰᱟᱝᱨᱤ ᱠᱚ ᱛᱟᱦᱮᱸ ᱞᱮᱱᱠᱷᱟᱱ ᱢᱟᱱᱮ ᱢᱟᱨᱟᱝ ᱧᱚᱜ ᱨᱩᱣᱟᱹ ᱦᱟᱹᱥᱩ ᱥᱮ ᱢᱟᱨᱟᱝ ᱧᱚᱜ ᱠᱟᱹᱢᱤ ᱠᱚᱨᱮᱜ ᱩᱜᱠᱩ ᱰᱟᱝᱨᱤ ᱠᱚ ᱟᱠᱷᱨᱤᱧ ᱠᱟᱛᱮᱜ ᱜᱮ ᱱᱟᱜ ᱠᱷᱟᱡ ᱥᱚᱝᱥᱟᱨ ᱢᱟᱱᱮ, ᱢᱟᱱᱮ ᱡᱟᱦᱟᱸᱱᱟᱜ ᱢᱟᱨᱟᱝ ᱧᱚᱜ ᱟᱵᱚᱣᱟᱜ ᱪᱟᱯ ᱛᱟᱦᱮᱱ ᱛᱟᱵᱚᱱᱟ ᱚᱱᱟ ᱠᱚᱵᱚᱱ ᱯᱟᱨᱚᱢ ᱛᱟᱦᱮᱸᱜᱼᱟ ᱢᱮᱱᱠᱷᱟᱱ ᱱᱤᱛᱳ ᱟᱜ ᱡᱩᱜᱽ ᱨᱮᱫᱚ ᱫᱷᱟᱨ ᱩᱫᱷᱟᱹᱨ ᱥᱮᱫ ᱵᱚᱱ ᱡᱟᱹᱥᱛᱤᱜ ᱠᱟᱱᱟ᱾ ᱢᱟᱱᱮ ᱨᱤᱱ ᱵᱚᱱ ᱦᱟᱛᱟᱣᱮᱫᱼᱟ ᱢᱮᱱᱠᱷᱟᱱ ᱟᱵᱚ ᱠᱚᱫᱚ ᱱᱩᱠᱩ ᱡᱤᱵᱽᱡᱤᱭᱟᱹᱞᱤ ᱠᱚᱫᱚ ᱡᱟᱦᱟᱸᱭ ᱰᱟᱹ ᱜᱟᱹᱭ, ᱰᱟᱝᱨᱤ, ᱢᱮᱨᱚᱢ ᱱᱩᱠᱩ ᱠᱚᱫᱚ ᱵᱟᱝᱠᱚ ᱪᱟᱥᱮᱫ ᱠᱚᱣᱟ᱾ ᱥᱮᱫᱟᱭ ᱫᱚ ᱫᱚᱢᱮ ᱠᱚ ᱛᱟᱦᱮ ᱞᱮᱱᱟ ᱥᱮ᱾
ᱦᱳᱭ-ᱦᱳᱭ ᱱᱚᱣᱟ ᱥᱟᱹᱨᱤ ᱠᱟᱛᱷᱟ ᱜᱮᱢ ᱢᱮᱱ ᱠᱟᱜ-ᱟ ᱱᱮᱛᱟᱨ ᱧᱮᱞᱚᱜ ᱠᱟᱱᱟ ᱟᱹᱰᱤ ᱵᱟ. ᱲᱛᱤ ᱱᱚᱜᱼᱚ ᱱᱚᱝᱠᱟ ᱫᱷᱟᱨ ᱩᱫᱷᱟᱹᱨ ᱠᱟᱛᱮᱜ ᱦᱟᱸᱜ ᱵᱚ ᱪᱟᱞᱟᱜ ᱠᱟᱱᱟ ᱟᱨ ᱚᱱᱠᱟ ᱞᱮᱠᱟ ᱢᱟᱱᱮ ᱦᱚᱲ ᱠᱚᱦᱚᱸ ᱠᱚ ᱥᱩᱠᱷᱤ ᱪᱟᱵᱟᱣ ᱠᱟᱱᱟ ᱥᱮ ᱚᱱᱠᱟ ᱞᱮᱠᱟ, ᱠᱟᱹᱢᱤ ᱠᱚᱦᱚᱸ ᱩᱱᱟᱹᱜ ᱵᱟᱠᱚ, ᱵᱟᱝ ᱠᱟᱹᱢᱤ ᱥᱟᱱᱟᱭᱮᱜ ᱠᱚᱣᱟ ᱱᱮᱛᱟᱨ ᱢᱟ ᱯᱩᱨᱟ. ᱡᱷᱚᱛᱚ ᱦᱚᱲᱜᱮ ᱚᱲᱟᱜ ᱨᱮ ᱫᱩᱲᱩᱵ-ᱫᱩᱲᱩᱵ ᱠᱟᱛᱮ ᱚᱱᱮ ᱡᱚᱢ ᱞᱮᱠᱷᱟᱱ ᱜᱮ ᱱᱟᱯᱟᱭ ᱢᱮᱱ ᱛᱮᱵᱚᱱ ᱢᱚᱱᱮᱭᱫᱟ ᱟᱨ ᱚᱱᱠᱟ ᱞᱮᱠᱟ ᱠᱟᱹᱢᱤ ᱠᱚᱦᱚᱸ ᱵᱟᱠᱚ ᱠᱟᱹᱢᱤ ᱫᱟᱲᱮᱭᱟᱜ ᱠᱟᱱᱟ ᱞᱟᱦᱟ ᱛᱮ ᱞᱮᱠᱟ ᱫᱚ ᱥᱤᱛᱩᱝ ᱠᱚᱨᱮᱫ ᱫᱚ ᱛᱚᱠᱷᱚᱱ ᱯᱟᱹᱦᱤᱞ ᱦᱚᱲ ᱢᱟ ᱟ ᱫᱚᱢᱮ ᱠᱚ ᱠᱟᱹᱢᱤ ᱫᱟᱲᱮᱜ ᱠᱟᱱ ᱛᱟᱦᱮᱸᱫ ᱪᱮᱛᱟ ᱠᱚ ᱞᱟᱹᱭᱟ ᱦᱮᱸᱥᱮ ᱟᱨ ᱩᱱᱠᱩ ᱫᱚ ᱫᱟᱲᱮ ᱦᱚᱸ ᱟᱹᱰᱤ ᱛᱟᱦᱮᱸᱜ ᱠᱟᱱ ᱛᱟᱠᱚᱣᱟ ᱢᱮᱱᱠᱷᱟᱱ ᱱᱮᱛᱟᱨ ᱢᱟ ᱚᱠᱟ ᱞᱮᱠᱟ ᱟᱨ ᱟᱵᱚ ᱦᱚᱲ ᱠᱚ ᱫᱚ ᱧᱮᱞᱚᱜ ᱠᱟᱱᱟ ᱟᱹᱰᱤ ᱞᱚᱜᱚᱱ-ᱞᱚᱜᱚᱱ ᱨᱳᱜᱽ ᱟᱡᱟᱨ ᱠᱚ ᱧᱟᱢᱮᱫ ᱵᱚᱱᱟ ᱛᱟᱯᱚᱨᱮ ᱱᱚᱝᱠᱟ ᱞᱮᱠᱟ ᱤᱱᱟᱹᱜ ᱠᱟᱹᱢᱤ ᱠᱚᱦᱚᱸ ᱵᱟᱵᱚᱱ ᱠᱟᱹᱢᱤ ᱫᱟᱲᱮᱭᱟᱜ ᱠᱟᱱᱟ ᱦᱳᱭ ᱥᱮ ᱱᱚᱜᱼᱚ ᱱᱚᱝᱠᱟ ᱧᱮᱞᱚᱜ ᱠᱟᱱᱟ ᱱᱮᱛᱟᱨ ᱢᱟ᱾
ᱦᱮᱸ ᱮᱠᱫᱚᱢ ᱡᱚᱛᱷᱟᱛ ᱮᱢ ᱢᱮᱱ ᱠᱟᱜᱼᱟ, ᱟᱹᱰᱤ ᱟᱭᱢᱟ ᱨᱳᱜᱽ ᱟᱡᱟᱨ ᱛᱮᱵᱚᱱ ᱠᱟᱹᱦᱤᱞ ᱩᱛᱟᱹᱨᱚᱜ ᱠᱟᱱᱟ ᱢᱮᱱᱠᱷᱟᱱ ᱱᱚᱣᱟ ᱠᱚᱫᱚ ᱟᱵᱚ-ᱟᱵᱚ ᱛᱮᱜᱮ ᱵᱚᱱ ᱠᱟᱹᱦᱤᱞᱚᱜ ᱠᱟᱱᱟ ᱟᱹᱰᱤ ᱟᱭᱢᱟ ᱨᱚᱠᱚᱢ ᱦᱟᱱᱟ ᱱᱟᱣᱟ ᱡᱤᱱᱤᱥ ᱵᱚᱱ ᱡᱚᱢᱮᱫᱼᱟ ᱡᱮᱢᱚᱱ ᱡᱟᱦᱟᱸ ᱠᱚ ᱡᱚᱢ ᱵᱟᱝ ᱜᱟᱱᱚᱜᱼᱟ ᱚᱱᱠᱟᱱᱟᱜ